ᱦᱮᱞᱳ᱾
ᱦᱮᱞᱳ ᱦᱮᱸ᱾
ᱦᱮᱞᱳ᱾ ᱦᱮᱸ ᱡᱚᱦᱟᱨ
ᱦᱮᱸ ᱦᱮᱞᱳ ᱦᱮᱸ ᱡᱚᱦᱟᱨ ᱜᱮ ᱫᱟᱹᱭ ᱦᱮᱸ ᱟᱸᱡᱚᱢᱚᱜ ᱠᱟᱱᱟ ᱫᱚᱦᱚᱭ᱾
ᱦᱮᱸ ᱛᱚ ᱪᱮᱜᱠᱟ ᱢᱮᱱᱟᱜ ᱵᱤᱱᱟ?
ᱦᱩᱸ ᱱᱟᱯᱟᱭ ᱜᱮ᱾
ᱚ᱾
ᱟ ᱚᱱᱛᱮ ᱫᱟᱜ ᱠᱮᱫᱟᱭ ᱥᱮ ᱵᱟᱝ ᱛᱟᱦᱚᱞᱮ?
ᱦᱮᱸ ᱫᱟᱜ ᱮᱜ ᱜᱮᱭᱟᱭ᱾
ᱦᱩᱸ ᱱᱚᱛᱮ ᱦᱚᱸ ᱫᱚᱢᱮ ᱫᱟᱜ ᱠᱮᱫᱟᱭ᱾ ᱱᱚᱛᱮ ᱦᱚᱸ ᱫᱚᱢᱮ ᱫᱟᱜ ᱠᱮᱫᱟᱭ ᱛᱮᱦᱮᱱ ᱫᱚ ᱥᱮᱛᱟᱜ ᱠᱷᱚᱱ᱾
ᱪᱷᱚᱴᱟ ᱠᱷᱚᱱᱟᱜ ᱪᱷᱚᱴᱟ ᱠᱷᱚᱱᱟᱜ ᱯᱩᱨᱟᱹ ᱢᱚᱴᱟ ᱱᱚᱴᱟ ᱫᱷᱟᱹᱵᱤᱡ᱾ ᱟ ᱡᱚᱢ ᱡᱚᱢ ᱵᱟᱲᱟ ᱠᱮᱜ ᱡᱚᱢ ᱵᱟᱲᱟ ᱠᱚᱫᱚ ᱦᱳᱭᱱᱟ ᱥᱮ ᱵᱟᱝ? ᱦᱮᱸ ᱡᱚᱢ ᱵᱟᱲᱟ ᱫᱚ ᱦᱩᱭᱱᱟ᱾
ᱚ᱾
ᱩᱸ ᱟ ᱪᱮᱫ ᱠᱚᱯᱮ ᱩᱛᱩ ᱞᱟᱜᱼᱟ ᱛᱮᱦᱮᱧ ᱫᱚ?
ᱩᱛᱩ? ᱛᱮᱦᱮᱧ ᱫᱚ ᱡᱮᱞ ᱛᱟᱦᱮᱸ ᱠᱟᱱᱟ᱾
ᱵᱟᱦ ᱠᱷᱩᱵ ᱵᱷᱟᱜᱤ ᱦᱩ᱾
ᱟᱯᱮ ᱫᱚ ᱪᱮᱫ ᱯᱮ ᱩᱛᱩ ᱞᱮᱜᱼᱟ?
ᱟᱞᱮ ᱫᱚ ᱩᱛᱩ ᱞᱮᱜᱼᱟᱞᱮ ᱛᱮᱦᱮᱱ ᱫᱚ ᱯᱚᱴᱚᱞ ᱟᱞᱩ ᱟᱨ ᱰᱟᱹᱞ ᱨᱟᱥᱮ᱾
ᱚ᱾
ᱟᱹᱭᱩᱵ ᱵᱮᱲᱟ ᱫᱚ ᱟᱹᱭᱩᱵ ᱵᱮᱲᱟ ᱫᱚ ᱠᱷᱩᱵ ᱮᱠᱴᱟ ᱡᱤᱞ ᱵᱟᱞᱮ ᱡᱚᱢ ᱜᱮᱭᱟ᱾ ᱮᱸ ᱛᱤᱠᱤᱱ ᱵᱮᱲᱟ ᱜᱮ᱾
ᱚ ᱟᱪᱪᱷᱟ᱾
ᱦᱩᱸ
ᱟᱨ ᱚᱱᱛᱮ ᱨᱚᱦᱚᱭ ᱠᱚ ᱦᱩᱭᱩᱜ ᱠᱟᱱᱟ ᱥᱮ ᱵᱟᱝ ᱜᱮ?
ᱮᱠᱷᱚᱱᱚ ᱟᱹᱣᱨᱤ ᱛᱚᱞᱟ ᱠᱚ ᱛᱚᱞᱟ ᱠᱚ ᱟᱹᱣᱨᱤ ᱦᱟᱨᱟᱜ ᱛᱟᱞᱮᱭᱟ ᱮᱠᱷᱚᱱᱳ᱾
ᱚ ᱟᱭᱨᱤ ᱦᱟᱨᱟᱜᱼᱟ᱾
ᱫᱟ ᱟᱨ ᱠᱷᱮᱛ ᱨᱮᱫᱚ ᱫᱟᱜᱽ ᱠᱚᱫᱚ ᱦᱩᱭ ᱟᱠᱟᱱ ᱨᱮᱦᱚᱸ
ᱦᱮᱸ,
ᱛᱚᱞᱟ ᱵᱟᱝ ᱦᱟᱨᱟ ᱛᱚᱞᱟ ᱵᱟᱝ ᱦᱟᱨᱟ ᱠᱷᱟᱹᱛᱤᱨ ᱵᱟᱞᱮ ᱥᱤ ᱫᱟᱲᱮᱜ ᱠᱟᱱᱟ᱾
ᱚ ᱟᱪᱪᱷᱟ᱾
ᱮᱠᱷᱚᱱᱚ ᱞᱟᱹᱭᱫᱟ ᱫᱚᱥ ᱠᱩᱲᱤ ᱫᱤᱱ ᱫᱮᱨᱤᱜᱼᱟ᱾ ᱟᱯᱮ ᱚᱱᱛᱮ ᱫᱚ?
ᱦᱮᱸ ᱨᱚᱦᱚᱭᱮ ᱟᱞᱮ᱾
ᱦᱩᱸ ᱦᱩᱸ ᱟᱹᱰᱤ ᱞᱚᱜᱚᱱ ᱫᱚ,
ᱦᱮᱸ ᱞᱚᱜᱚᱱ ᱜᱮᱞᱮ ᱤᱭᱟᱹ ᱛᱚᱞᱟ ᱠᱟᱜᱼᱟ ᱛᱚ, ᱟᱨ ᱫᱟᱜᱽ ᱦᱚᱸ ᱦᱚᱸᱜᱼᱚᱭ ᱥᱮᱨᱢᱟ ᱫᱟᱜᱽ ᱛᱮᱜᱮ ᱨᱚᱦᱚᱭᱮ ᱟᱞᱮ᱾
ᱟᱨ ᱚᱱᱛᱮ ᱱᱚᱛᱮ ᱢᱤᱱᱤ ᱫᱟᱜᱽ ᱫᱚ ᱵᱟᱹᱱᱩᱜᱼᱟ?
ᱦᱮᱸ ᱢᱤᱱᱤ ᱫᱟᱜᱽ ᱦᱚᱸ ᱢᱮᱱᱟᱜᱼᱟ᱾ ᱟᱫᱚ ᱱᱚᱜᱼᱚᱭ ᱥᱮᱨᱢᱟ ᱫᱟᱜᱽ ᱛᱮᱜᱮ ᱵᱟᱹᱫᱽ ᱠᱚᱨᱮ ᱛᱚᱸᱵᱟᱣ ᱟᱠᱟᱱᱟ, ᱟᱫᱚ ᱚᱱᱟ ᱛᱮᱜᱮᱞᱮ ᱨᱚᱦᱚᱭᱮᱼᱟ᱾
ᱦᱩᱸ
ᱟᱨ ᱡᱷᱚᱛᱚ ᱫᱚ ᱥᱮᱨᱢᱟ ᱫᱟᱜᱽ ᱛᱚ ᱵᱟᱭ ᱧᱟᱢ ᱜᱮᱭᱟ᱾ ᱤᱭᱟᱹ ᱥᱮᱛᱟ ᱠᱮᱱᱮᱞ ᱫᱟᱜᱽ ᱵᱟᱭ ᱧᱟ ᱤᱭᱟᱹ ᱦᱮᱞᱳ,
ᱦᱮᱸ ᱢᱤᱱᱤ ᱫᱟᱜᱽ ᱵᱟᱭ ᱧᱟᱢᱟ?
ᱟᱸ ᱢᱤᱱᱤ ᱫᱟᱜᱽ ᱛᱚ ᱧᱟᱢᱟᱭ᱾ ᱟᱫᱚ ᱱᱚᱜᱼᱚᱭ ᱛᱚ ᱱᱮᱛᱟᱨ, ᱦᱮᱞᱳ,
ᱦᱮᱸ ᱟᱸᱡᱚᱢ ᱫᱟᱹᱧ ᱤᱧ ᱫᱚ᱾
ᱚ ᱟᱸᱡᱚᱢ ᱫᱟᱵᱤᱱ?
ᱦᱮᱸ ᱟᱸᱡᱚᱢ ᱫᱟᱞᱤᱧ ᱟᱹᱞᱤᱧ ᱫᱚ᱾
ᱚ ᱡᱟᱦᱟᱸ ᱱᱤᱛᱚᱜ ᱡᱟᱦᱟᱸ ᱥᱮ ᱥᱮᱨᱢᱟ ᱫᱟᱜᱽ ᱛᱮ ᱨᱚᱦᱚᱭ ᱦᱩᱭᱩᱜ ᱠᱟᱱᱟ ᱛᱚ ᱥᱮᱨᱢᱟ ᱫᱟᱜᱽ ᱠᱟᱛᱮᱜ ᱦᱚᱸ ᱡᱟᱦᱟᱸ ᱚᱱᱮ ᱟ. ᱛᱚ ᱠᱚᱨᱮ ᱚᱱᱟ ᱫᱚ ᱠᱮᱱᱮᱞ ᱫᱟᱜᱽ ᱛᱮᱜᱮ ᱨᱚᱦᱚᱭᱚᱜᱼᱟ ᱮᱠᱷᱚᱱ ᱵᱟᱝ ᱠᱮᱱᱮᱞ ᱫᱟᱜᱽ ᱟᱲᱟᱜ ᱞᱮᱠᱷᱟᱱ ᱜᱮ ᱨᱚᱦᱚᱭᱚᱜᱼᱟ ᱚᱱᱟ ᱫᱚ, ᱱᱚᱜᱼᱚᱭ ᱜᱟᱯᱟ ᱢᱮᱭᱟᱝ ᱠᱷᱟᱱ ᱜᱮ ᱨᱚᱦᱚᱭ ᱞᱮ ᱪᱟᱵᱟᱭᱟ᱾
ᱩᱸ ᱵᱟᱵᱟ ᱨᱮ ᱟᱹᱰᱤ ᱞᱟᱜᱟᱱ ᱛᱚ ᱛᱟᱦᱚᱞᱮ ᱟᱞᱮ ᱥᱮᱜ ᱢᱟ, ᱮᱠᱷᱚᱱᱳ ᱠᱩᱲᱤ ᱵᱟᱭᱤᱥ ᱫᱤᱱ ᱫᱮᱨᱤ ᱛᱟᱞᱮᱭᱟ ᱮᱠᱷᱚᱱᱳ᱾ ᱢᱟᱱᱮ ᱯᱨᱚᱛᱷᱚᱢ ᱞᱮ ᱨᱟᱥᱤᱭᱟ ᱛᱟᱨᱯᱚᱨ ᱦᱮᱸ ᱟᱞᱮ ᱥᱮᱜ ᱫᱚ ᱰᱮᱨᱤ ᱠᱟ ᱠᱟᱛᱮ ᱜᱮᱠᱚ ᱨᱚᱦᱚᱭᱟ ᱟᱥᱟᱲ ᱵᱚᱸᱜᱟ ᱢᱚ ᱪᱟᱵᱟ ᱠᱟᱛᱮ ᱜᱮ᱾
ᱚ ᱟᱪᱷᱟ ᱛᱟᱦᱚᱞᱮ ᱫᱮᱨᱤ ᱠᱟᱛᱮᱫ ᱜᱮ ᱪᱟᱨᱟ ᱠᱚᱯᱮ ᱜᱤᱰᱤ ᱟᱠᱟᱜᱼᱟ?
ᱜᱤᱰᱤ ᱠᱟᱫᱟ ᱦᱳᱭ ᱱᱚᱜ-ᱚᱭ ᱛᱚ ᱥᱮᱫᱤᱱ ᱚᱢᱵᱟᱵᱛᱤ ᱠᱚᱞᱮ ᱡᱚᱢ ᱠᱮᱜᱼᱟ ᱠᱟᱱᱴᱷᱟᱲ ᱠᱷᱟᱹᱡᱟᱹᱲᱤ ᱠᱚ, ᱛᱟᱨᱯᱚᱨᱮ ᱞᱮ ᱜᱤᱲᱤ ᱠᱟᱫᱟ ᱛᱚᱞᱟ ᱠᱚᱫᱚ᱾
ᱚᱜ ᱼᱚ
ᱛᱟᱦᱚᱞᱮ ᱤᱭᱟᱹ ᱱᱮᱥ ᱱᱮᱥ ᱵᱩᱨᱩ ᱵᱚᱸᱜᱟ ᱯᱮ ᱪᱟᱞᱟᱣ ᱞᱮᱱᱟ ᱥᱮ ᱵᱟᱝᱟ?
ᱵᱟᱝ ᱵᱟᱝ ᱪᱟᱞᱟᱣ ᱦᱩᱭ ᱠᱟᱱᱟ᱾
ᱦᱩᱸ ᱧᱮᱞ ᱵᱟᱲᱟ ᱟᱠᱟ ᱟᱯᱮ ᱞᱟᱦᱟ ᱛᱮᱫᱚ? ᱵᱟ ᱟᱞᱮ ᱦᱚᱸ ᱵᱟᱞᱮ ᱪᱟᱞᱟᱣ ᱠᱟᱱᱟ᱾ ᱵᱟᱝ ᱫᱟᱜ ᱠᱮᱫᱟᱭ ᱟᱫᱚ
ᱪᱟᱞᱟᱣ ᱞᱮ ᱞᱟᱹᱭᱮᱫ ᱛᱟᱦᱮᱸᱜᱼᱟ ᱟᱫᱚ ᱫᱟᱜ ᱠᱷᱟᱹᱛᱤᱨ ᱜᱮ ᱟᱞᱮ ᱦᱚᱸ ᱵᱟᱝᱞᱮ ᱪᱟᱞᱟᱣ ᱞᱮᱱᱟ᱾
ᱦᱮᱸ ᱦᱮᱸ ᱦᱮᱸ ᱫᱚᱢᱮ ᱞᱚᱥᱚᱫ ᱟᱫᱚ ᱰᱟᱭᱵᱟᱨ ᱛᱟᱞᱮ ᱱᱮᱥ ᱵᱟᱵᱚᱱ ᱪᱟᱜ-ᱟ ᱠᱟᱞᱚᱢ᱾ ᱞᱟᱦᱟ ᱛᱮᱫᱚ ᱧᱮᱞ ᱵᱟᱲᱟ ᱠᱟᱫᱟ ᱥᱮ ᱵᱟᱝ?
ᱦᱮᱸ ᱪᱟᱞᱟᱣ ᱦᱩᱭ ᱞᱮᱱᱟ᱾ ᱦᱮᱸ ᱞᱟᱦᱟ ᱟᱹᱰᱤ ᱞᱟᱦᱟ ᱪᱟᱞᱟ ᱦᱩᱭ ᱞᱮᱱᱟ ᱟᱫᱚ ᱵᱟᱝ ᱪᱟᱞᱟᱣ ᱦᱩᱭ ᱟᱠᱟᱱᱟ ᱱᱤᱭᱟᱹ ᱵᱟᱨ ᱛᱚ ᱢᱚᱱᱮ ᱦᱩᱭ ᱞᱮᱱᱟ ᱡᱮ ᱪᱟᱞᱟᱣ ᱟᱫᱚ ᱱᱚᱜ-ᱚᱭ ᱫᱟᱜ ᱠᱷᱟᱹᱛᱤᱨ ᱵᱟᱝ ᱪᱟᱞᱟᱣ ᱦᱩᱭ ᱟᱠᱟᱱᱟ᱾
ᱚᱸ ᱟᱨ ᱟᱞᱮ ᱚ ᱟᱞᱮ ᱠᱷᱚᱱ ᱫᱚ ᱥᱩᱨ ᱜᱮᱭᱟ ᱛᱚ ᱳᱭ ᱛᱤᱱᱟᱹᱜ ᱦᱩᱭᱩᱜᱼᱟ ᱪᱚᱞᱞᱤᱥ ᱯᱚᱸᱭᱛᱟᱞᱤᱥ ᱯᱚᱸᱧᱪᱟᱥ ᱠᱤᱞᱳᱢᱤᱴᱟᱨ ᱜᱟᱱ ᱦᱩᱭᱩᱜ ᱜᱮᱭᱟ᱾ ᱛᱟᱦᱞᱮ ᱟᱞᱮ ᱫᱚᱞᱮ ᱟᱹᱰᱤ ᱦᱮᱸ ᱟᱹᱰᱤ ᱵᱟᱨ ᱞᱮ ᱪᱟᱞᱟᱣ ᱠᱟᱱᱟ᱾ ᱟᱫᱚ ᱩᱱᱟᱹᱜ ᱵᱟᱞᱮ ᱴᱟᱱᱟᱜ ᱜᱮᱭᱟ ᱟᱫᱚ ᱩᱱᱟᱹᱜ ᱫᱚ ᱵᱟᱞᱮ ᱤᱭᱟᱹᱣᱟᱜ ᱜᱮᱭᱟ ᱟᱨᱠᱤ᱾ ᱟᱵᱚᱦᱟᱣᱟ ᱠᱟᱹᱡ ᱵᱷᱟᱜᱮ ᱛᱟᱦᱮᱸ ᱞᱮᱱ ᱠᱷᱟᱱ ᱞᱮ ᱪᱟᱞᱟᱣ ᱠᱚᱜ ᱜᱮᱭᱟ ᱫᱟᱜ ᱠᱮᱫᱟᱭ ᱛᱚ ᱫᱚᱢᱮ ᱜᱮ ᱫᱟᱜ ᱠᱮᱫᱟᱭ ᱞᱟᱦᱟ ᱠᱷᱚᱱ ᱦᱚᱭ ᱫᱟᱜ ᱤᱫᱤᱭᱮᱫ ᱜᱮ ᱛᱟᱦᱮᱸ-ᱮ ᱟᱫᱚ ᱵᱟᱵᱚᱱ ᱪᱟᱞᱟ ᱱᱩᱱᱟᱹᱜ ᱞᱚᱥ᱾ ᱟᱨ ᱚᱸᱰᱮ ᱚᱢᱱᱤ ᱛᱮᱜᱮ ᱫᱚᱢᱮ ᱞᱚᱥᱚᱫᱚᱜᱼᱟ ᱾
ᱚ ᱾
ᱵᱟᱞᱮ ᱪᱟᱞᱟᱣ ᱞᱮᱱᱟ
ᱚ ᱾
ᱦᱩᱸ ᱟᱪᱪᱷᱟ ᱟᱯᱮ ᱚᱱᱛᱮ ᱤᱭᱟᱹ ᱦᱩᱭᱩᱜ ᱜᱮᱭᱟ? ᱟᱞᱮ ᱥᱮᱫ ᱫᱚ ᱦᱩᱭ ᱵᱚᱞᱛᱮ ᱪᱟᱥᱵᱟᱥ ᱫᱚ ᱦᱳᱲᱳ ᱾ ᱟᱹᱞᱩ ᱛᱟᱨᱯᱚᱨᱮ ᱠᱷᱚᱥᱞᱟ ᱛᱩᱲᱤ ᱱᱚᱣᱟ ᱠᱚ ᱜᱮ ᱦᱳᱭᱳᱜᱼᱟ ᱾
ᱚ ᱾
ᱟᱨ ᱥᱚᱵᱡᱤ ᱫᱚ ᱦᱩᱭᱩᱜ ᱜᱮᱭᱟ ᱱᱚᱜᱚᱭ ᱨᱮᱭᱟᱲ ᱫᱤᱱ ᱠᱚᱯᱤ ᱠᱚ ᱨᱚᱦᱚᱭ ᱜᱮᱭᱟ ᱠᱚ ᱯᱷᱩᱞ ᱠᱚᱯᱤ ᱵᱟᱸᱫᱷᱟ ᱠᱚᱯᱤ ᱾ ᱛᱟᱨᱯᱚᱨᱮ ᱨᱚᱦᱚᱭ ᱜᱮᱭᱟ ᱠᱚ ᱠᱷᱩᱵ ᱮ ᱢᱮᱱ ᱩᱱᱟᱹᱜ ᱫᱚ ᱵᱟᱝᱠᱚ ᱨᱚᱦᱚᱭ ᱜᱮᱭᱟ ᱡᱮ ᱟᱠᱷᱨᱤᱧ ᱞᱮᱠᱟ ᱫᱚ ᱵᱟᱠᱚ ᱨᱚᱦᱚᱭ ᱜᱮᱭᱟ ᱚᱲᱟᱜ ᱨᱮ ᱡᱚᱢ ᱞᱮᱠᱟ ᱠᱚ ᱨᱚᱦᱚᱭ ᱜᱮᱭᱟ ᱾
ᱚ ᱾
ᱮᱸ ᱟᱪᱪᱷᱟ ᱟᱯᱮ ᱥᱮᱛ ᱜᱮ ᱦᱩᱭᱩᱜ ᱜᱮᱭᱟ? ᱮ ᱚᱱᱮ ᱡᱮ ᱥᱟᱱᱛᱟᱞᱤ ᱢᱟᱫᱽᱫᱷᱚᱢ ᱛᱮ ᱥᱠᱩᱞ ᱠᱚ ᱢᱮᱱᱟᱜ ᱟᱥᱮ ᱵᱟᱝ ᱥᱟᱱᱛᱟᱞᱤ ᱥᱠᱩᱞ ᱥᱠᱩᱞ ᱠᱚ
ᱩᱸ ᱥᱟᱱᱛᱟᱞᱤ ᱤᱥᱠᱩᱞ ᱠᱚᱫᱚ ᱵᱟᱹᱱᱩᱜᱼᱟ ᱾
ᱛᱟᱞᱦᱮ ᱟᱯᱮ ᱥᱮᱫ ᱫᱚ ᱯᱟᱲᱦᱟᱣ ᱫᱚ ᱪᱮᱫ ᱵᱟᱝᱞᱟ ᱢᱟᱫᱽᱫᱷᱚᱢ ᱛᱮᱜᱮ?
ᱦᱮᱸ ᱵᱟᱝᱞᱟ ᱢᱟᱫᱽᱫᱷᱚᱢ ᱛᱮᱜᱮ ᱢᱟᱱᱮ ᱠᱷᱩᱵ ᱠᱚᱢ ᱢᱮᱱᱟᱜᱼᱟ ᱾
ᱟᱪᱪᱷᱟ ᱾
ᱟᱯᱮ ᱥᱮᱫ ᱫᱚ?
ᱦᱩᱸ ᱟᱞᱮ ᱥᱮᱫ ᱫᱚ ᱢᱮᱱᱟᱜᱼᱟ ᱟᱞᱮ ᱥᱮᱫ ᱫᱚ ᱢᱮᱱᱟᱜᱼᱟ ᱾ ᱤᱥᱠᱩᱞ ᱠᱚ ᱢᱮᱱᱟᱜ ᱜᱮᱭᱟ ᱤᱭᱟᱹ ᱠᱷᱚᱱ ᱪᱮᱫ ᱠᱚ ᱞᱟᱹᱭᱫᱟ ᱣᱟᱱ ᱠᱷᱚᱱ ᱣᱟᱱ ᱠᱷᱚᱱ ᱾
ᱚ ᱾
ᱟᱸ ᱴᱮᱱ ᱯᱚᱨᱡᱚᱱᱛᱚ ᱢᱮᱱᱟᱜᱼᱟ ᱾
ᱚ ᱟᱪᱪᱷᱟ ᱾
ᱛᱚᱯ ᱦᱮᱸ ᱛᱚᱵᱮ ᱮᱞᱤᱵᱷᱮᱱ ᱴᱩᱭᱮᱞᱵᱷ ᱫᱚ ᱮᱴᱟᱜ ᱡᱟᱭᱜᱟ ᱮᱴᱟᱜ ᱥᱮᱫ ᱨᱮ ᱢᱮᱱᱟᱜᱼᱟ᱾ ᱟᱨ ᱛᱟᱯᱚᱨᱮ ᱠᱚᱞᱮᱡᱽ ᱨᱮᱫᱚ ᱠᱚᱞᱮᱡᱽ ᱨᱮ ᱢᱮᱱᱟᱜ ᱜᱮᱭᱟ, ᱥᱟᱱᱛᱟᱞᱤ ᱠᱚ ᱚᱱᱟᱨᱥ ᱜᱮᱭᱟ ᱠᱚ ᱾
ᱟᱪᱪᱷᱟ ᱾
ᱦᱮᱸ ᱟᱯᱮ ᱚᱱᱛᱮ ᱫᱚ ᱠᱚᱞᱮᱡᱽ ᱠᱚᱞᱮᱡᱽ ᱨᱮ ᱢᱮᱱᱟᱜ ᱟᱥᱮ ᱵᱟᱝ ᱥᱟᱱᱛᱟᱞᱤ ᱠᱚᱫᱚ?
ᱦᱮᱸ ᱠᱚᱞᱮᱡᱽ ᱨᱮᱫᱚ ᱢᱮᱱᱟᱜᱼᱟ ᱾
ᱚ ᱛᱟᱞᱦᱮ ᱤᱭᱟᱹ ᱫᱚ ᱵᱟᱹᱱᱩᱜᱼᱟ, ᱟᱞᱮ ᱱᱚᱜᱚᱭ ᱤᱭᱟᱹ ᱫᱚ ᱵᱟᱹᱱᱩᱜᱼᱟ, ᱤᱥᱠᱩᱞ ᱫᱚ ᱵᱟᱹᱱᱩᱜᱼᱟ?
ᱵᱟᱝ ᱾
ᱩᱸ ᱵᱟᱠᱚ ᱠᱚᱨᱟᱣ ᱞᱟᱹᱜᱤᱫᱚᱜ ᱵᱟᱝ ᱠᱚ ᱤᱭᱟᱹᱭ ᱜᱮᱭᱟ ᱠᱚ ᱡᱮ ᱠᱚᱨᱟᱣ ᱟᱵᱱ ᱱᱚᱛᱮ ᱨᱮ ᱢᱮᱫᱴᱟᱝ
ᱚ ᱦᱮᱸ ᱠᱚᱨᱟᱣ ᱛᱚ ᱢᱟᱱᱮ ᱚᱱᱠᱟ ᱚᱲᱟᱜ ᱤᱥᱠᱩᱞ ᱚᱲᱟᱜ ᱠᱚ ᱡᱩᱛ ᱠᱟᱜᱼᱟ ᱾ ᱛᱚ ᱮᱠᱷᱚᱱ ᱦᱚᱸ ᱠᱚᱱᱮ
ᱚᱲᱟᱜ ᱫᱚᱠᱚ ᱠᱚᱢᱯᱞᱤᱴ ᱠᱟᱜᱼᱟ, ᱠᱳᱱᱳ ᱠᱚᱢᱯᱞᱤᱴ ᱠᱟᱛᱮᱜ ᱠᱳᱱᱳ ᱥᱟᱯᱷᱟ ᱚᱱᱠᱟ ᱠᱚ ᱵᱟᱠᱚ ᱥᱟᱯᱷᱟ ᱠᱟᱜᱼᱟ, ᱛᱟᱨᱚ ᱚᱱᱟ ᱱᱤᱭᱟᱹ ᱠᱚ ᱡᱮ ᱚᱱᱠᱟ ᱫᱚ ᱵᱟᱝ ᱦᱩᱭ ᱠᱟᱱᱟ ᱾
ᱟᱨ ᱩᱸ ᱦᱮᱸ ᱮᱵᱟᱨ ᱛᱚ ᱤᱥᱠᱩᱞ ᱡᱩᱫ ᱨᱮᱭᱟᱜ ᱵᱟᱝ ᱦᱩᱭᱩᱜ ᱟᱨ ᱯᱟᱲᱦᱟᱣ ᱠᱚᱣᱟ ᱢᱟᱥᱴᱟᱨ ᱱᱤᱭ ᱠᱚ ᱫᱚᱨᱠᱟᱨ᱾
ᱚᱠᱚᱭ ᱯᱟᱲᱦᱟᱣ ᱠᱚᱣᱟᱭ ᱵᱟᱝ ᱦᱩᱭ ᱟᱠᱟᱱᱟ᱾
ᱦᱩᱸ᱾ ᱴᱚᱴᱟ ᱥᱠᱩᱞ ᱫᱚ ᱵᱷᱟᱜᱮ ᱠᱷᱚᱨᱪᱟ ᱢᱮᱱᱟᱜᱼᱟ ᱥᱮ ᱥᱚᱨᱠᱟᱨ ᱪᱷᱟᱲᱟ ᱛᱚ ᱵᱟᱭ ᱫᱟᱲᱮᱭᱟᱜᱼᱟ᱾ ᱱᱚᱣᱟ ᱠᱚᱫᱚ ᱦᱩᱸ᱾ ᱛᱟᱦᱮ ᱤᱭᱟᱹ ᱠᱚᱞᱮᱡᱽ ᱨᱮᱫᱚ ᱚᱱᱟ ᱥᱟᱱᱛᱟᱲᱤ ᱚᱱᱟᱥ ᱠᱚ ᱦᱟᱛᱟᱣ ᱜᱮᱭᱟ, ᱢᱟᱹᱭ ᱛᱟᱠᱚ ᱢᱟᱱᱮ ᱟᱨ ᱚᱱᱛᱮ ᱯᱟᱲᱦᱟᱣ ᱨᱮᱱᱟᱜ ᱤᱭᱟᱹ ᱪᱮᱫ ᱠᱟᱱ ᱛᱟᱠᱚᱣᱟ ᱢᱟᱱᱮ ᱥᱟᱱᱛᱟᱞᱤ ᱛᱮᱠᱚ ᱯᱟᱲᱦᱟᱜ ᱟᱠᱚ ᱢᱟᱹᱭ ᱛᱟᱠᱚ, ᱵᱟᱵᱩ ᱛᱟᱠᱚ ᱢᱟᱱᱮ ᱴᱟᱱ ᱪᱮᱫ ᱞᱮᱠᱟ ᱛᱟᱠᱚ᱾ ᱟᱜᱽᱨᱚᱦᱚ ᱛᱟᱦᱮᱱ ᱜᱮᱭᱟ ᱛᱚ ᱥᱮ ᱵᱟᱝ ᱛᱟᱦᱮᱱ ᱵᱟᱹᱱᱩᱜ ᱛᱟᱠᱚᱣᱟ᱾ ᱚᱱᱠᱟ?
ᱟᱜᱽᱨᱚᱦᱚ ᱦᱮᱸ ᱟᱹᱰᱤ ᱟᱜᱽᱨᱚᱦᱚ ᱢᱮᱱᱟᱜ ᱛᱟᱠᱚᱣᱟ᱾ ᱛᱚ ᱡᱟᱦᱟᱸ ᱠᱚ ᱱᱚᱣᱟ ᱚᱱᱮ ᱠᱟᱹᱴᱤᱡ ᱤᱥᱠᱩᱞ ᱨᱮᱦ ᱯᱨᱟᱭᱢᱟᱨᱤ ᱤᱥᱠᱩᱞ ᱨᱮ ᱵᱟᱠᱚ ᱧᱟᱢ ᱠᱟᱜᱼᱟ ᱥᱮ ᱦᱟᱤᱭ ᱤᱥᱠᱩᱞ ᱨᱮ ᱵᱟᱠᱚ ᱧᱟᱢ ᱟᱠᱟᱜᱼᱟ? ᱛᱚ ᱩᱱ
ᱞᱚᱜ ᱦ ᱟᱫᱚ ᱠᱚᱞᱮᱡᱽ ᱨᱮ ᱟᱫᱚ ᱨᱟᱹᱥᱠᱟᱹ ᱠᱚ ᱵᱩᱡᱷᱟᱹᱣᱟ᱾ ᱦᱮᱞᱚ ᱦᱮᱞᱚ? ᱟᱡᱚᱢ ᱮᱭᱟ ᱵᱤᱱ ᱨᱚᱲ? ᱦᱮᱞᱚ᱾